ᱦᱩᱸ
ᱦᱮᱸ ᱡᱚᱦᱟᱨ ᱜᱮ ᱵᱚᱭᱦᱟ ᱾
ᱦᱩᱸ ᱡᱚᱦᱟᱨ ᱜᱮ ᱡᱚᱦᱟᱨ ᱜᱮ ᱾
ᱦᱮᱸ ᱟᱹᱰᱤ ᱫᱤᱱ ᱯᱚᱨᱮ ᱨᱚᱯᱚᱲ ᱦᱩᱭᱩᱜ ᱠᱟᱱᱟ ᱾
ᱟᱪᱪᱷᱟ ᱦᱳᱭ ᱦᱳᱭ ᱾
ᱫᱤᱭᱮ ᱱᱟᱯᱟᱭ ᱵᱟᱲᱟ ᱜᱮ? ᱦᱮᱸ ᱵᱮᱥ ᱵᱟᱲᱟ ᱜᱮ ᱾ ᱟᱪᱪᱷᱟ ᱟᱪᱪᱷᱟ ᱦᱮᱸ ᱫᱮ ᱛᱟᱦᱚᱞᱮ ᱛᱮᱦᱮᱧ ᱢᱤᱫᱴᱟᱝ ᱥᱟᱛᱟᱢ ᱞᱟᱝ ᱥᱟᱵ ᱞᱮᱜᱤ ᱾
ᱦᱳᱭ ᱦᱳᱭ ᱦᱳᱭ ᱾
ᱢᱟ ᱛᱟᱦᱚᱞᱮ ᱪᱮᱫ ᱞᱮᱠᱟᱱᱟᱜ ᱥᱟᱛᱟᱢ ᱞᱟᱝ ᱥᱟᱯᱟ ᱦᱩᱭᱦᱟᱹᱨ ᱛᱟᱞᱟᱝ ᱢᱮ ᱾
ᱟ ᱵᱤᱨ-ᱵᱩᱨᱩ ᱠᱚᱨᱮᱱᱟᱜ ᱚᱱᱟ ᱨᱟᱱ ᱨᱮᱦᱮᱫ ᱤᱫᱤ ᱠᱚ ᱢᱟᱱᱮ ᱤᱫᱤ ᱠᱟᱛᱮᱫ ᱾ ᱚᱱᱠᱟ ᱨᱚᱯᱚᱲ ᱵᱩᱡᱷᱟᱹᱣᱧ ᱠᱟᱱᱟ ᱛᱮᱦᱮᱧ ᱫᱚ ᱨᱚᱯᱚᱲ ᱟᱞᱟᱝ᱾ ᱫᱟᱨᱮ ᱱᱟᱹᱲᱤ ᱠᱚᱨᱮᱱᱟᱜ ᱨᱟᱱ ᱨᱮᱦᱮᱫ ᱠᱚ᱾
ᱨᱟᱱ ᱨᱮᱦᱮᱫ ᱠᱚ ᱛᱟᱨᱯᱚᱨᱮ ᱱᱚᱜᱼᱚᱭ ᱡᱚ ᱵᱤᱞᱤ ᱠᱚ᱾
ᱡᱚ ᱵᱤᱞᱤ ᱠᱚ ᱦᱳᱭ ᱫᱟᱨᱮ ᱨᱮᱱᱟᱜ ᱨᱟᱱ ᱢᱩᱨᱜᱟᱹᱱ ᱢᱟᱱᱮ ᱫᱟᱨᱮ ᱨᱮᱱᱟᱜ ᱦᱩᱭᱩᱜᱜ ᱠᱟᱱᱟ ᱛᱤᱱᱟᱹᱜ ᱜᱟᱱ ᱦᱩᱭᱩᱜ ᱠᱟᱱᱟ, ᱨᱳᱜᱽ ᱟᱡᱟᱨ ᱠᱚᱨᱮ ᱠᱟᱹᱢᱤ ᱪᱮᱫ
ᱦᱳᱭ ᱨᱚ ᱢᱟᱱᱮ ᱦᱚᱲᱢᱚ ᱨᱮᱭᱟᱜ ᱤᱭᱟᱹᱨᱮ ᱟᱨᱠᱤ ᱨᱳᱜᱽ ᱟᱡᱟᱨ ᱨᱮ ᱪᱮᱫ
ᱦᱮᱸ ᱦᱮᱸ ᱨᱮᱦᱮᱫ ᱥᱮᱸᱫᱮᱫ ᱠᱚ ᱪᱮᱫ ᱠᱚᱨᱮ ᱠᱟᱹᱢᱤᱭᱟ ᱚᱱᱟ ᱠᱚ ᱤᱫᱤ ᱠᱟᱛᱮᱫ ᱞᱟᱝ ᱨᱚᱯᱚᱲᱟ᱾
ᱦᱳᱭ ᱦᱳᱭ ᱟᱫᱚ ᱩᱱ ᱚᱱᱠᱟᱱᱟᱜ ᱡᱟᱦᱟᱸ ᱠᱚ ᱫᱟᱨᱮ ᱠᱚ ᱥᱮ ᱨᱮᱦᱮᱫ ᱠᱚᱢ ᱧᱮᱞ ᱵᱟᱲᱟ ᱟᱠᱟᱟᱜᱼᱟ ᱡᱮ ᱡᱟᱦᱟᱱᱟᱜ ᱠᱟᱹᱢᱤ ᱨᱮ ᱞᱟᱜᱟᱜᱼᱟ, ᱚᱱᱠᱟ ᱦᱚᱲᱢᱚ ᱨᱮ
ᱦᱮᱸ ᱧᱮᱞ ᱫᱚ ᱧᱮᱞ ᱦᱩᱭᱩ ᱟᱠᱟᱱ ᱜᱮᱭᱟ᱾ ᱱᱚᱛᱮ ᱨᱮᱫᱚ ᱚᱱᱠᱟᱱ ᱫᱟᱨᱮ ᱠᱚᱫᱚ ᱱᱚᱛᱮ ᱫᱚ ᱛᱤᱱᱟᱹᱜ ᱫᱟᱨᱮ ᱦᱩᱭᱩᱜᱼᱟ, ᱟᱢᱲᱟ ᱫᱟᱨᱮ ᱩᱞ ᱫᱟᱨᱮ ᱠᱟᱱᱴᱷᱟᱲ ᱫᱟᱨᱮ ᱱᱚᱜᱼᱱᱟ ᱠᱚᱢᱟ ᱫᱟᱨᱮ ᱢᱮᱱᱟᱜ ᱜᱮᱭᱟ, ᱢᱮᱱᱠᱷᱟᱱ ᱱᱚᱛᱮ ᱨᱮᱫᱚ ᱤᱱᱟᱹᱜ ᱫᱚ ᱨᱟᱱ ᱨᱮᱱᱟᱜ ᱫᱚ ᱚᱱᱠᱟ ᱫᱚ ᱵᱟᱭ ᱠᱟᱹᱢᱤᱭᱟ ᱟᱨ ᱡᱩᱫᱤ ᱠᱟᱹᱢᱤ ᱨᱮᱦᱚᱸ ᱚᱱᱠᱟᱱᱟᱜ ᱫᱚ ᱵᱟᱰᱟᱭ ᱵᱟᱹᱱᱩᱜᱼᱟ, ᱢᱮᱱᱠᱷᱟᱱ ᱡᱟᱦᱟᱸ ᱛᱤᱱᱟᱹᱜ ᱟᱭ ᱩᱢᱟᱹᱨ ᱢᱮᱱᱟᱜᱼᱟ ᱡᱮ ᱵᱤᱨ ᱥᱮᱫ ᱨᱮᱜᱮ ᱚᱱᱟ ᱫᱚ ᱵᱮᱥᱤ ᱵᱤᱨ ᱫᱤᱥᱚᱢ ᱵᱩᱨᱩ ᱫᱤᱥᱚᱢ ᱠᱚᱨᱮ ᱜᱮ ᱚᱱᱠᱟ ᱫᱚ ᱧᱟᱯᱟᱢᱟ
ᱦᱳᱭ ᱟᱫᱚ ᱦᱚᱜᱼᱚᱭ ᱡᱟᱦᱟᱸ ᱫᱟᱨᱮ ᱠᱚᱨᱮᱱᱟᱜ ᱦᱚᱸᱜᱼᱚᱭ ᱤᱭᱟᱹ ᱠᱚᱢ ᱞᱟᱹᱜᱤᱫ ᱛᱟᱞᱟᱝ ᱦᱟᱸᱜ ᱦᱚᱸᱜᱼᱚᱭ ᱟᱢᱲᱟ ᱠᱚ ᱦᱮᱸ ᱥᱮ ᱛᱟᱨᱯᱚᱨᱮ ᱱᱚᱜᱼᱚᱭ ᱟᱢᱲᱟ ᱥᱮ ᱡᱚᱡᱚ ᱱᱚᱜᱼᱚ ᱱᱚᱝᱠᱟᱱᱟᱜ ᱦᱚᱸ ᱦᱚᱲᱢᱚ ᱨᱮ ᱡᱮ ᱨᱟᱱ ᱞᱮᱠᱟ ᱜᱮ ᱠᱟᱹᱢᱤᱭᱤᱭᱟ ᱦᱚᱭᱛᱚ ᱚᱱᱟ ᱠᱚᱫᱚ ᱟᱵᱚ ᱵᱟᱵᱚᱱ ᱵᱟᱲᱟᱭᱟ? ᱦᱮᱸ ᱴᱟᱠ ᱴᱩᱠ ᱢᱟᱱᱮ ᱠᱤᱪᱷᱩᱴᱟ ᱦᱚᱞᱮ ᱱᱚᱣᱟ ᱡᱚᱢ ᱞᱮᱠᱷᱟᱱ ᱦᱚᱲᱢᱚ ᱨᱮ ᱱᱟᱯᱟᱭᱟᱜ ᱜᱮ ᱦᱩᱭᱩᱜᱼᱟ᱾ ᱱᱚᱝᱠᱟ ᱟᱸᱡᱚᱢ ᱵᱟᱲᱟ ᱦᱩᱭ ᱟᱠᱟᱱᱟ᱾ ᱠᱟᱱᱟ ᱟᱨᱠᱤ ᱡᱮ ᱮᱠᱟᱞ ᱜᱮ ᱵᱟᱭ ᱠᱟᱹᱢᱤᱭᱟ ᱚᱱᱠᱟ ᱦᱚᱸ ᱵᱟᱝ
ᱚᱱᱟ ᱵᱟᱫ ᱠᱟᱛᱮᱜ ᱦᱚᱸ ᱠᱤᱪᱷᱩ ᱠᱤᱪᱷᱩ ᱡᱚ ᱵᱤᱞᱤ ᱢᱮᱱᱟᱜᱼᱟ᱾ ᱠᱤᱱᱛᱩ ᱦᱚᱲᱢᱚᱨ ᱨᱮ ᱟᱹᱰᱤ ᱜᱟᱱ ᱠᱟᱹᱢᱤᱭᱟᱭ ᱡᱮ ᱨᱳᱜᱽ ᱟᱡᱟᱨ ᱠᱷᱚᱱ ᱦᱚᱸ ᱱᱚᱝᱠᱟ ᱨᱳᱜᱽ ᱠᱚᱦᱚᱸ ᱥᱟᱦᱟᱜᱼᱟ ᱟᱨᱠᱤ᱾ ᱚᱱᱟ ᱥᱟᱶᱛᱮ ᱱᱚᱜᱼᱚᱭ ᱵᱤᱨ ᱵᱩᱨᱩ ᱠᱚᱨᱮᱱᱟᱜ ᱫᱟᱨᱮ ᱱᱟᱹᱲᱤ ᱠᱚᱢᱟ ᱢᱮᱱᱟᱜ ᱜᱮᱭᱟ᱾ ᱚᱱᱠᱟᱱᱟᱜ ᱛᱟᱦᱚᱞᱮ ᱟᱯᱮ ᱥᱮᱱᱟᱜ ᱴ ᱟᱹᱛᱩ ᱫᱤᱥᱚᱢ ᱨᱮ ᱪᱮᱫ ᱠᱚ ᱡᱚ ᱵᱤᱞᱤ ᱠᱚ ᱚᱱᱠᱟ ᱦᱤᱛ ᱫᱷᱟᱹᱵᱤᱡ ᱛᱮ ᱡᱤᱭᱟᱹᱲ ᱢᱮᱱᱟᱜ ᱟᱠᱟᱫᱟ᱾
ᱟᱨ ᱱᱚᱝᱠᱟ ᱱᱤᱛ ᱫᱷᱟᱹᱵᱤᱡ ᱛᱮᱫᱚ ᱢᱮᱱᱟᱜᱼᱟ ᱥᱟᱥᱟᱝ, ᱢᱮᱱᱟᱜᱼᱟ ᱟᱨ ᱱᱤᱱ ᱱᱚᱣᱟ ᱠᱚᱫᱚ ᱵᱚᱱ ᱧᱮᱞ ᱠᱮᱫ ᱜᱮ ᱜᱤᱫᱽᱨᱟᱹ ᱜᱤᱫᱽᱨᱟᱹ ᱵᱮᱲᱟ ᱠᱷᱚᱱ ᱥᱟᱥᱟᱝ ᱠᱚᱫᱚ ᱠᱚ ᱵᱮᱵᱚᱦᱟᱨ ᱠᱟᱜ ᱵᱚᱱ ᱜᱮᱭᱟ᱾ ᱟᱨ ᱠᱚ ᱵᱮᱵᱚᱦᱟᱨᱮᱫ ᱜᱮᱭᱟ ᱥᱟᱥᱟᱝ ᱫᱚ ᱠᱷᱟᱱ ᱡᱟᱦᱟᱱᱟᱜ ᱫᱚ ᱵᱟᱹᱲᱤᱡ ᱮᱯᱷᱮᱠᱴ ᱫᱚ ᱱᱤᱛ ᱫᱷᱟᱹᱵᱤᱡ ᱦᱤᱧ ᱧᱩᱨ ᱦᱟᱜ ᱵᱟᱹᱲᱤᱡᱼᱟ ᱚᱨᱥᱚᱝ ᱫᱚ ᱟᱹᱣᱨᱤ ᱧᱩᱨᱦᱩᱜᱼᱟ ᱟᱨ ᱱᱤᱢ ᱨᱮᱱᱟᱜ ᱦᱚᱸᱵᱚᱱ ᱧᱮᱞ ᱠᱮᱭᱟ ᱵᱟᱹᱲᱤᱡ ᱚᱨᱥᱚᱝ ᱥᱚᱝ ᱫᱚ ᱡᱟᱦᱟᱱᱟᱜ ᱟᱹᱣᱨᱤ ᱧᱩᱨᱩᱜᱼᱟ, ᱜᱤᱫᱽᱨᱟᱹ ᱠᱚᱠᱚ ᱜᱷᱟᱣ ᱞᱮᱱᱠᱷᱟᱱ ᱱᱚᱣᱟ ᱠᱚ ᱥᱟᱥᱟᱝ ᱟᱨ ᱱᱤᱢ ᱠᱚ ᱱᱚᱜᱼ ᱱᱚᱣᱟ ᱠᱚᱠᱚ ᱤᱭᱟᱹ ᱢᱮᱥᱟ ᱠᱟᱛᱮᱜ ᱢᱚᱴᱟᱢᱩᱴᱤ ᱚᱱᱟ ᱜᱟᱣ ᱞᱟᱜᱟᱣ ᱟᱠᱚᱣᱟ᱾ ᱟᱨ ᱟ ᱱᱚᱭ ᱱᱚᱠᱟᱱᱟᱜ ᱟᱹᱰᱤ ᱟᱹᱰᱤ ᱠᱟᱹᱢᱮ ᱱᱚᱜᱼᱚ ᱱᱚᱣᱟ ᱠᱚᱫᱚ ᱞᱟᱜᱟᱜ ᱠᱟᱱᱟ ᱟᱨ ᱚᱱᱟ ᱥᱟᱶ ᱥᱟᱶ ᱛᱮ ᱦᱚᱸ ᱱᱚᱜᱼᱚᱭ ᱠᱟᱹᱲᱭᱟᱹ ᱢᱩᱥᱟᱹᱨ ᱠᱚᱠᱚ ᱞᱟᱹᱭᱟ ᱱᱚᱜᱼᱚ ᱱᱚᱣᱟ ᱟᱫᱚ ᱵᱟᱹᱧ ᱵᱟᱲᱟᱭᱟ ᱚᱱᱛᱮ ᱫᱚ ᱦᱟᱜ ᱚᱠᱟᱞᱮᱠᱟᱱ ᱧᱩᱛᱩᱢ ᱛᱚᱵᱮ ᱱᱚᱛᱮ ᱫᱚ ᱚᱱᱟ ᱨᱟᱱᱩ ᱠᱚ ᱵᱮᱱᱟᱣ ᱞᱟᱹᱜᱤᱫ ᱛᱮ ᱚᱱᱟ ᱨᱟᱱ ᱠᱚᱫᱚ ᱠᱚ ᱞᱟᱜᱟᱣᱟ᱾ ᱟᱨ ᱫᱚᱢᱮ ᱚᱱᱠᱟ ᱦᱮᱭᱟᱹᱨ ᱜᱮᱭᱟ ᱚᱱᱟ ᱫᱚ
ᱦᱳᱭ ᱟᱫᱚ ᱱᱚᱣᱟ ᱠᱚᱦᱚᱸ ᱡᱩᱫᱤ ᱯᱟᱹᱛᱭᱟᱹᱣ ᱵᱟᱲᱟᱭ ᱢᱮᱱᱟᱜ-ᱟ ᱥᱮ ᱧᱮᱞ ᱦᱩᱭ ᱟᱠᱟᱱ ᱨᱮᱦᱚᱸ ᱟᱫᱚ ᱴᱚᱴᱷᱟᱠᱤᱭᱟᱹ ᱱᱮᱛᱟᱨ ᱫᱚ ᱠᱤᱪᱷᱩᱴᱟ ᱧᱩᱛᱩᱢ ᱧᱩᱛᱩᱢ ᱠᱚ ᱦᱟᱱᱛᱮ ᱱᱟᱛᱮ ᱠᱟᱱᱟ ᱚᱱᱟ ᱠᱟᱨᱚᱱ ᱛᱮ ᱦᱳᱭᱛᱳ ᱢᱤᱫᱴᱟᱝ ᱧᱩᱛᱩᱢ ᱜᱮ ᱵᱟᱨ ᱞᱮᱠᱟᱛᱮ ᱞᱟᱹᱭᱟᱹᱜᱚᱜᱼᱟ ᱚᱱᱟᱜᱮ ᱟᱫᱚ ᱵᱟᱝ ᱜᱩᱡᱩᱜᱚᱜ-ᱟ ᱱᱚᱜ-ᱚᱭ ᱡᱟᱦᱟᱸ ᱥᱚᱥ ᱥᱟᱝ ᱠᱚᱢ ᱞᱟᱹᱭ ᱠᱮᱜ-ᱟ ᱡᱮ ᱱᱚᱣᱟ ᱠᱚᱫᱚ ᱦᱟᱸᱜ ᱧᱮᱞ ᱵᱟᱲᱟ ᱦᱩᱭ ᱠᱟᱱᱟ ᱟᱹᱰᱤᱜᱟᱱ ᱠᱷᱮᱛᱨᱮ ᱨᱟᱱ ᱠᱚᱨᱮ ᱦᱚᱸ ᱠᱟᱹᱢᱤ ᱫᱚ ᱦᱟᱸᱜ ᱞᱟᱜᱟᱣ ᱵᱟᱲᱟ ᱦᱩᱭ ᱠᱟᱱᱟ ᱡᱮᱢᱚᱱ ᱦᱚᱭᱛᱚ ᱡᱟᱦᱟᱸᱭ ᱜᱷᱟᱣ ᱠᱟᱱᱟᱭ ᱦᱮᱸᱥᱮ ᱟᱫᱚ ᱚᱱᱟ ᱠᱚᱨᱮ ᱫᱚ ᱦᱚᱜ-ᱚᱭ ᱥᱟᱥᱟᱝ ᱠᱚ ᱱᱤᱢ ᱠᱚ ᱮᱢᱟᱜ ᱠᱷᱟᱱ ᱠᱚ ᱛᱟᱯᱟᱜᱟᱜ ᱠᱷᱟᱱ ᱠᱚ ᱦᱳᱭᱛᱳ ᱚᱱᱟ ᱠᱚᱨ ᱞᱟᱹᱭ ᱟᱠᱚ ᱡᱮ ᱱᱩᱠᱩ ᱡᱤᱵᱟᱱᱩ ᱥᱮ ᱱᱩᱠᱩ ᱨᱚ ᱠᱚ ᱵᱟᱠᱚ ᱟᱵᱽ ᱫᱟᱲᱮᱭᱟᱜ-ᱟ ᱟᱨᱠᱤ ᱦᱳᱭ ᱜᱷᱟᱣ ᱠᱚ
ᱟᱫᱚ ᱱᱚᱣᱟ ᱵᱟᱛ ᱠᱟᱛᱮ ᱟᱵᱚ ᱫᱚ ᱡᱟᱦᱟᱸ ᱛᱤᱱᱟᱹᱜ ᱱᱩᱠᱩ ᱠᱚ ᱛᱟᱦᱮᱸ ᱠᱟᱱ ᱛᱟᱵᱚᱣᱟ ᱦᱟᱸᱜ ᱦᱟᱱᱮ ᱫᱟᱥ ᱥᱟᱭ ᱨᱮ ᱡᱩᱫᱤ ᱵᱚᱱ ᱧᱮᱞᱟ ᱜᱮᱞᱵᱟᱨ ᱜᱚᱴᱟᱝ ᱜᱩᱨᱩ ᱩᱱᱠᱩ ᱠᱚᱣᱟᱜ ᱠᱟᱹᱢᱤ ᱦᱚᱨᱟ ᱜᱮ ᱡᱩᱫᱤ ᱡᱩᱫᱤᱢ ᱧᱮᱞᱟ ᱦᱚᱜ ᱱᱚᱝᱠᱟ ᱱᱟᱸᱜ ᱠᱟᱹᱢᱤ ᱦᱚᱨᱟ ᱛᱟᱦᱮᱸ ᱠᱟᱱᱟ ᱡᱟᱦᱟᱸ ᱫᱚ ᱦᱚᱜ ᱱᱚᱣᱟ ᱟᱵᱚ ᱠᱚ ᱵᱟᱲᱟᱭ ᱛᱟᱵᱚᱱ ᱛᱟᱦᱮᱸᱜ-ᱟ ᱡᱟᱦᱟᱸ ᱫᱚ ᱨᱟᱱ ᱢᱩᱨᱜᱟᱹᱱ ᱠᱚ ᱵᱤᱨ ᱠᱚᱨᱮᱱᱟᱜ ᱡᱟᱦᱟᱸ ᱫᱚ ᱡᱚ ᱵᱤᱞᱤ ᱛᱮᱦᱚᱸ ᱟᱨ ᱨᱮᱦᱮᱫ ᱛᱮᱦᱚᱸ ᱱᱚᱜ ᱱᱚᱝᱠᱟᱱᱟᱜ ᱤᱭᱟᱹ ᱠᱚᱣᱟ ᱟᱨᱠᱤ ᱡᱤᱱᱤᱥ ᱠᱚ ᱡᱟᱦᱟᱸ ᱠᱟᱨᱚᱱ ᱛᱮ ᱟᱵᱚ ᱦᱚᱭᱛᱚ ᱰᱟᱠ ᱱᱮᱛᱟᱨᱟᱜ ᱱᱚᱜ-ᱚᱭ ᱨᱟᱱ ᱢᱩᱨᱜᱟᱹᱱ ᱠᱚ ᱩᱱᱟᱹᱜ ᱵᱟᱵᱚᱱ ᱵᱮᱵᱚᱦᱟᱨ ᱨᱮᱦᱚᱸ ᱠᱤᱱᱛᱩ ᱟᱵᱚ ᱚᱱᱟ ᱛᱮᱵᱚᱱ ᱱᱟᱯᱟᱭᱚᱜ ᱛᱟᱦᱮᱱᱟ ᱦᱚᱜ ᱱᱚᱝᱠᱟᱱᱟᱜ ᱜᱮᱠᱚ ᱵᱟᱲᱟᱭ ᱛᱟᱦᱮᱸᱜ ᱦᱳᱭ
ᱱᱮᱛᱟᱨ ᱠᱚ ᱢᱟ ᱛᱮᱦᱮᱧ ᱦᱩᱭᱩᱜ ᱠᱟᱱᱟ ᱚᱠᱟ ᱠᱷᱚᱱ ᱠᱚ ᱵᱟᱰᱟᱭ ᱜᱮᱭᱟ ᱱᱚᱣᱟ ᱦᱩᱭᱩᱜ ᱠᱟᱱᱟ ᱟᱹᱭᱩᱨᱵᱮᱫ ᱱᱚᱣᱟ ᱡᱩᱲᱤ ᱡᱚᱴᱠᱟ ᱨᱮᱦᱮᱫ ᱥᱮᱸᱥᱮᱫᱮᱫ ᱠᱷᱚᱱ ᱜᱮᱛᱚ ᱵᱟᱹᱭ ᱵᱟᱹᱭᱛᱮ ᱱᱚᱣᱟ ᱠᱚᱠᱚ ᱥᱚᱝᱨᱚᱠᱠᱷᱚᱱ ᱠᱟᱛᱮ ᱫᱚᱦᱚ ᱠᱟᱛᱮᱫ ᱜᱮᱛᱚ ᱵᱟᱹᱭ ᱵᱟᱹᱭᱛᱮ ᱱᱚᱣᱟ ᱨᱟᱱ ᱠᱚᱠᱚ ᱵᱮᱱᱟᱣ ᱠᱟᱜ-ᱟ ᱱᱚᱣᱟ ᱫᱚ ᱫᱟᱨᱮ ᱠᱷᱚᱱᱜᱮ ᱱᱟᱲᱤ ᱠᱷᱚᱱᱜᱮ ᱱᱚᱣᱟ ᱨᱮᱦᱮᱫ ᱠᱷᱚᱱᱜᱮ ᱱᱚᱣᱟ ᱥᱟᱠᱟᱢ ᱠᱷᱚᱱᱜᱮ ᱱᱚᱣᱟ ᱡᱚ ᱠᱷᱚᱱᱜᱮ ᱱᱚᱣᱟ ᱵᱤᱞᱤ ᱠᱷᱚᱱᱜᱮ ᱱᱚᱰᱮ ᱠᱷᱚᱱ ᱜᱮ ᱧᱟᱢ ᱟᱠᱟᱱᱟ ᱵᱤᱨ ᱠᱷᱚᱱᱟᱜ ᱵᱩᱨᱩ ᱠᱷᱚᱱᱟᱜ ᱦᱮᱸ ᱱᱚᱣᱟ ᱠᱚᱨᱮ ᱠᱷᱚᱱ ᱞᱟᱴᱟ ᱢᱟᱴᱟ ᱠᱚᱨᱮ ᱠᱷᱚᱱ ᱜᱮ ᱧᱟᱢ ᱟᱠᱟᱫᱟ
ᱦᱳᱭ ᱱᱚᱸᱜ ᱱᱚᱣᱟ ᱠᱚ ᱠᱷᱚᱱᱟᱜ ᱛᱩᱢᱟᱹᱞ ᱡᱟᱣᱨᱟ ᱠᱟᱛᱮᱜ ᱥᱮ ᱵᱟᱲᱟᱭ ᱠᱟᱛᱮ ᱛᱮᱫ ᱜᱮ ᱱᱚᱜ-ᱚᱭ ᱱᱤᱛᱚᱜ ᱫᱚ ᱦᱟᱸᱜ ᱵᱤᱜᱽᱜᱟᱱᱤ ᱠᱚ ᱡᱟᱦᱟᱸ ᱛᱤᱱᱟᱹᱜ ᱢᱮᱱᱟᱜ ᱠᱚᱣᱟ ᱥᱟᱬᱮᱥᱤᱭᱟᱹ ᱠᱚ ᱩᱱᱠᱩ ᱠᱚ ᱜᱮ ᱦᱟᱸᱜ ᱨᱩ ᱥᱟᱢᱴᱟᱣ ᱠᱟᱛᱮᱜ ᱱᱚᱜ-ᱚᱭ ᱟᱫᱚ ᱦᱟᱸᱜ ᱱᱚᱜ-ᱚᱭ ᱮᱞᱳᱯᱟᱛᱷᱤᱠ ᱥᱮ ᱟᱭᱩᱨᱵᱮᱫᱤᱠ ᱱᱚᱜ ᱱᱚᱝᱠᱟᱱᱟᱜ ᱨᱟᱱ ᱠᱚᱠᱚ ᱩᱰᱩᱠᱮᱫ ᱛᱟᱵᱚᱣᱟ ᱠᱤᱱᱛᱩ ᱞᱟᱦᱟ ᱫᱚ ᱧᱮᱞ ᱠᱟᱱᱟ ᱡᱮ ᱦᱳᱭ ᱦᱟᱯᱲᱟᱢ ᱠᱚᱠᱚ ᱛᱟᱦᱮᱸ ᱠᱟᱱᱟ ᱩᱱ ᱚᱱᱠᱟᱱ ᱚᱠᱛᱚ ᱠᱚᱨᱮ ᱫᱚ ᱠᱤᱱᱛᱩ ᱡᱟᱦᱱᱟᱜ ᱚᱥᱩᱵᱤᱫᱷᱟ ᱡᱩᱫᱤ ᱦᱚᱳᱭᱛᱳ ᱵᱚᱦᱚᱜ ᱦᱟᱹᱥᱩ ᱞᱟᱡᱽ ᱦᱟᱹᱥᱩ ᱦᱮᱸ ᱛᱟᱨᱯᱚᱨᱮ ᱦᱚᱲᱢᱚ ᱦᱟᱹᱥᱩ ᱱᱚᱜ ᱱᱚᱝᱠᱟᱱᱟᱜ ᱠᱚᱦᱚᱸ ᱠᱤᱱᱛᱩ ᱡᱩᱫᱤᱢ ᱞᱟᱹᱭᱟᱭ ᱠᱷᱟᱱ ᱩᱱᱤ ᱫᱚ ᱟᱫᱚ ᱱᱚᱜ-ᱚᱭ ᱵᱤᱨ ᱥᱮᱫ ᱩᱴᱷᱟᱹᱣ ᱮᱱ ᱛᱮ ᱪᱮᱛᱟᱛ ᱛᱟᱸᱦ ᱨᱮᱦᱮᱫ ᱠᱚ ᱟᱹᱜᱩᱣᱟᱢᱟ ᱦᱟᱸᱜ ᱞᱟᱹᱭᱟᱢᱟᱭ ᱠᱚᱴᱮᱡ ᱟᱫ ᱢᱮ ᱞᱟᱹᱭᱟᱭ ᱱᱚᱣᱟ ᱢᱟ ᱧᱩᱭ ᱢᱮ ᱱᱚᱣᱟ ᱠᱷᱟᱱ ᱜᱮ ᱦᱟᱸᱜ ᱮᱢ ᱵᱮᱥ ᱱᱚᱜ ᱱᱚᱝᱠᱟ ᱢᱤᱫᱴᱟᱝ ᱤᱭᱟᱹ ᱠᱚ ᱛᱟᱦᱮᱸ ᱠᱟᱱᱟ ᱩᱱ ᱚᱠᱛᱚ ᱦᱳᱭ ᱟᱫᱚ
ᱥᱩᱱᱩᱢ ᱥᱟᱞᱟᱜ ᱞᱚᱞᱚᱭ ᱛᱮ ᱚᱡᱚᱜ ᱡᱚᱝ ᱯᱮ ᱱᱚᱜ-ᱚ ᱱᱚᱝᱠᱟᱱᱟᱜ ᱨᱤᱠ
ᱦᱳᱭ
ᱟᱫᱚ ᱱᱤᱛᱚᱜ ᱫᱚ ᱟᱵᱚ ᱡᱩᱫᱤ ᱠᱟᱹᱡᱽ ᱪᱩᱞᱩᱝ ᱨᱩᱣᱟᱹ ᱦᱟᱹᱥᱩ ᱥᱮ ᱢᱟᱫᱟ ᱧᱟᱢᱮᱫ ᱵᱚᱱᱟ ᱥᱮ ᱠᱷᱩᱜ ᱡᱚ ᱛᱟᱭᱮᱫᱵᱚᱱᱟ ᱦᱟᱸᱜ ᱟᱫᱚ ᱱᱚᱜᱼᱚᱭ ᱟᱵᱚ ᱵᱮᱥᱤᱨ ᱵᱷᱟᱜᱽ ᱱᱚᱜᱼᱚᱭ ᱦᱳᱢᱤᱭᱳᱯᱮᱛᱷᱤᱠ ᱥᱮ ᱮᱞᱳᱯᱮᱛᱤᱠ ᱨᱟᱱ ᱠᱚᱜᱮ ᱵᱚᱱ ᱵᱮᱵᱚᱦᱟᱨᱮᱫᱼᱟ ᱦᱟᱸᱜ
ᱛᱟᱨ ᱱᱚᱜᱼᱚᱭ ᱦᱤᱛᱳᱜ ᱱᱚᱣᱟ ᱧᱮᱞᱚᱜ ᱠᱟᱱᱟ ᱟᱫᱚ ᱵᱟᱹᱭ ᱵᱟᱹᱭᱛᱮ ᱱᱚᱜᱼᱚ ᱱᱚᱝᱠᱟᱱᱟᱜ ᱦᱟᱸᱜ ᱨᱟᱱ ᱢᱩᱨᱜᱟᱹᱱ ᱠᱚᱦᱚᱸ ᱟᱵᱚ ᱫᱚ ᱵᱚᱱ ᱟᱫ ᱤᱫᱤᱭᱮᱫᱟ ᱾
ᱦᱮᱸ ᱥᱮ ᱟᱫᱚ ᱛᱟᱨᱯᱚᱨᱮ ᱦᱳᱭ ᱠᱤᱪᱷᱩ ᱠᱤᱪᱷᱩ ᱡᱩᱫᱤᱭᱚᱠᱚ ᱵᱟᱲᱟᱭᱟ ᱱᱚᱜᱼᱚᱭ ᱥᱟᱬᱮᱥᱤᱭᱟᱹ ᱠᱚ ᱡᱟᱦᱟᱸ ᱛᱤᱱᱟᱹᱜ ᱠᱚ ᱯᱟᱸᱡᱟ ᱧᱟᱢ ᱠᱟᱫᱟ ᱩᱱᱠᱩ ᱫᱚ ᱦᱟᱸᱜ ᱱᱚᱜᱼᱚᱭ ᱠᱚ ᱵᱮᱱᱟᱣᱮᱫ ᱜᱮᱭᱟ ᱦᱟᱸᱜ ᱦᱮᱸ ᱟᱨ ᱟᱨ ᱠᱤᱪᱷᱩ ᱫᱚ ᱦᱚᱜᱼᱚᱭᱚ ᱱᱚᱝᱠᱟ ᱵᱚᱱ ᱦᱤᱲᱤᱧ ᱤᱫᱤᱭᱮᱫᱼᱟ ᱾ ᱠᱤᱱᱛᱩ ᱱᱚᱣᱟ ᱠᱚᱫᱚ ᱦᱟᱸᱜ ᱡᱟᱦᱟᱸᱭ ᱠᱚ ᱛᱟᱦᱮᱸ ᱠᱟᱱᱟ ᱞᱟᱦᱟᱛᱮ ᱦᱚᱲ ᱠᱚ ᱱᱤᱛᱚᱜ ᱫᱚ ᱦᱭᱛᱳ ᱫᱟᱱᱟᱝᱤᱫᱤᱮᱱ ᱨᱮᱦᱚᱸ ᱠᱚ ᱠᱤᱱᱛᱩ ᱦᱚᱜᱼᱚ ᱱᱚᱣᱟ ᱠᱚᱫᱚ ᱠᱚ ᱵᱟᱲᱟᱭ ᱛᱟᱦᱮᱱᱟ ᱾
ᱦᱮᱸ ᱩᱱᱠᱩ ᱫᱚ ᱡᱩᱲᱤ ᱡᱚᱴᱠᱟ ᱨᱟᱱ ᱨᱮᱦᱮᱫ ᱥᱮᱸᱫᱮᱫ ᱨᱟᱱ ᱚᱱᱟ ᱠᱚ ᱫᱚ ᱩᱱᱠᱩ ᱫᱚ ᱵᱷᱟᱹᱜᱤ ᱴᱷᱤᱠ ᱠᱚ ᱵᱟᱲᱟᱭ ᱛᱟᱦᱮᱸᱫ ᱟᱫᱚ ᱩᱱᱠᱩ ᱠᱚᱴᱷᱮᱱ ᱢᱟ ᱚᱱᱠᱟᱱ ᱢᱟᱱᱮ ᱥᱮᱪᱮᱫ ᱟᱱ ᱦᱚᱲ ᱠᱚ ᱛᱟᱭᱚᱢ ᱫᱟᱨᱟᱢ ᱛᱮ ᱵᱟᱠᱚ ᱛᱟᱦᱮᱸᱭ ᱠᱟᱱᱟ ᱾ ᱟᱫᱚ ᱩᱱᱠᱩ ᱢᱟ ᱩᱱᱠᱩ ᱵᱟᱠᱚ ᱮᱢ ᱪᱟᱞ ᱫᱟᱲᱮ ᱟᱠᱟᱫ ᱠᱚᱣᱟ ᱥᱮ ᱦᱩᱭᱩᱜ ᱠᱟᱱᱟ ᱚᱱᱠᱟᱱ ᱦᱚᱲ ᱵᱟᱠ ᱠᱚ ᱥᱟᱵ ᱴᱟᱨᱦᱟᱣ ᱫᱟᱲᱮᱭ ᱠᱟᱣᱫᱟ ᱚᱱᱟ ᱠᱚ ᱚᱱᱟ ᱠᱚ ᱤᱫᱤ ᱠᱟᱛᱮᱫ ᱜᱮ ᱛᱮᱦᱮᱧ ᱫᱚ ᱟᱹᱰᱤ ᱜᱟᱱ ᱮᱸᱴᱠᱮᱴᱚᱲᱮ ᱠᱚᱨᱮ ᱵᱚᱱ ᱧᱩᱨ ᱟᱠᱟᱱ ᱠᱷᱟᱹᱛᱤᱨ ᱛᱮ ᱨᱳᱜᱽ ᱟᱡᱟᱨ ᱠᱚᱦᱚᱸ ᱵᱟᱲᱦᱟᱣ ᱟᱠᱟᱱᱟ ᱦᱮᱸ ᱨᱳᱜᱽ ᱟᱡᱟᱨ ᱠᱚ ᱵᱟᱲᱦᱟᱣ ᱟᱠᱟᱱᱟ ᱨᱟᱱ ᱠᱚ ᱵᱟᱝ ᱧᱟᱯᱟᱢ ᱠᱟᱱᱟ ᱾ ᱢᱟᱨᱟᱝ ᱢᱟᱨᱟᱝ ᱟᱡᱟᱨ ᱠᱚ ᱦᱤᱡᱩᱜ ᱠᱟᱱᱟ ᱪᱮᱫ ᱠᱚᱛᱮ ᱵᱚᱱ ᱴᱮᱠᱟᱣ ᱫᱟᱨᱟᱢᱟ ᱚᱱᱠᱟᱛᱮ ᱵᱟᱝ ᱧᱟᱢᱚᱜ ᱠᱟᱱᱟ ᱢᱮᱱᱠᱷᱟᱱ ᱩᱱ ᱥᱚᱢᱚᱭ ᱡᱩᱫᱤ ᱧᱮᱞᱚᱜᱚᱜᱼᱟ ᱱᱚᱣᱟ ᱢᱟᱱᱮ ᱱᱚᱣᱟ ᱡᱩᱲᱤ ᱡᱚᱴᱠᱟ ᱛᱮᱜᱮ ᱦᱚᱲ ᱠᱚ ᱵᱷᱟᱹᱜᱤᱭᱟ ᱠᱟᱱᱟ ᱩᱱ ᱚᱠᱛᱚ ᱢᱟ ᱚᱱᱠᱟᱱᱟᱜ ᱨᱟᱱ ᱢᱩᱨᱜᱟᱹᱱ ᱵᱟᱭ ᱛᱟᱦᱮᱸᱼᱟ ᱪᱮᱫ ᱦᱚᱸ ᱵᱟᱭ ᱛᱟᱦᱮᱸᱼᱟ ᱦᱮᱸ ᱱᱚᱣᱟ ᱠᱚᱛᱮ ᱜᱮ ᱦᱩᱭ ᱟᱠᱟᱱᱟ ᱾ ᱚᱱᱟ ᱛᱮᱜᱮ ᱫᱟᱨᱮ ᱪᱮᱛᱟᱱ ᱨᱮᱫᱚ ᱢᱮᱫᱴᱟᱝ ᱯᱟᱹᱛᱭᱟᱹᱣ ᱢᱮᱱᱟᱜᱼᱟ ᱫᱟᱨᱮ ᱥᱟᱞᱟᱜ ᱢᱮᱫᱴᱟᱝ ᱡᱤᱭᱟᱹᱞᱤ ᱢᱟᱱᱮ ᱢᱟᱹᱱᱢᱤ ᱡᱤᱭᱚᱱ ᱨᱮᱱᱟᱜ ᱫᱚ ᱢᱮᱫᱴᱟᱝ ᱟᱹᱰᱤ ᱢᱟᱨᱟᱝ ᱢᱤᱫᱴᱟᱝ ᱥᱟᱹᱜᱟᱹᱭ ᱢᱮᱱᱟᱜᱼᱟ ᱦᱮᱸ ᱟᱹᱰᱤ ᱢᱟᱨᱟᱝ ᱢᱮᱫᱴᱟᱝ ᱜᱩᱱ ᱢᱟᱱᱟᱣ ᱥᱟᱨᱦᱟᱣ ᱞᱮᱠᱟᱱᱟᱜ ᱜᱮ ᱢᱮᱱᱟᱜ ᱾ ᱫᱟᱨᱮ ᱟᱨ ᱱᱮᱛᱟᱨ ᱡᱚᱛᱚᱠᱷᱚᱱᱟᱜ ᱵᱟᱹᱲᱤᱡ ᱵᱮᱯᱟᱨ ᱛᱚ ᱦᱩᱭᱩᱜ ᱠᱟᱱᱟ ᱫᱟᱨᱮ ᱛᱮᱦᱮᱧ ᱦᱩᱭᱩᱜ ᱠᱟᱱᱟ ᱢᱚᱨᱡᱟᱫᱟ ᱵᱟᱵᱚᱱ ᱮᱢᱟᱜ ᱠᱟᱱᱟ ᱾ ᱚᱱᱠᱟ ᱦᱩᱭᱩᱜᱜ ᱠᱟᱱᱟ ᱵᱚᱱ ᱪᱤᱠᱟᱹᱭᱮᱫᱟ ᱜᱮᱫ ᱠᱟᱛᱮᱜ ᱡᱚᱛᱚ ᱵᱚᱱ ᱟᱠᱷᱨᱤᱧ ᱪᱟᱵᱟᱭᱮᱫᱟ ᱾ ᱡᱚᱛᱚ ᱵᱤᱨ ᱵᱩᱨᱩ ᱨᱮᱱᱟᱜ ᱫᱟᱨᱮ ᱠᱚ ᱢᱟᱜ ᱯᱷᱟᱫᱟ ᱠᱟᱛᱮᱜ ᱵᱟᱹᱭ ᱵᱟᱹᱭᱛᱮ ᱟᱯᱟᱱ ᱟᱹᱯᱤᱱᱟᱜ ᱠᱟᱹᱢᱤ ᱨᱮᱵᱚᱱ ᱞᱟᱜᱟᱣ ᱮᱫᱟ ᱾ ᱚᱱᱟ ᱠᱚ ᱠᱷᱟᱹᱛᱤᱨ ᱜᱮ ᱛᱮᱦᱮᱧ ᱫᱚ ᱦᱩᱭᱩᱜ ᱠᱟᱱᱟ ᱵᱟᱹᱭ ᱵᱟᱹᱭᱛᱮ ᱟᱵᱚ ᱪᱮᱛᱟᱱ ᱨᱮ ᱚᱱᱠᱟ ᱵᱟᱹᱲᱤᱡ ᱚᱨᱥᱚᱝ ᱦᱚᱸ ᱧᱩᱨ ᱟᱠᱟᱱᱟ ᱟᱨ ᱧᱩᱨᱩᱜ ᱠᱟᱱ ᱜᱮᱭᱟ ᱟᱨ ᱧᱩᱨᱩᱜ ᱜᱮᱭᱟ ᱾
ᱡᱟᱹᱥᱛᱤ ᱠᱟᱭᱛᱮ ᱦᱚᱸᱜᱼᱚᱭ ᱟᱸᱡᱚᱢ ᱵᱟᱲᱟ ᱟᱠᱟᱫ ᱜᱮᱭᱟᱵᱚᱱ ᱢᱮᱴ ᱴᱟᱝ ᱫᱟᱨᱮ ᱢᱤᱫᱴᱟᱝ ᱡᱤᱣᱤ ᱱᱚᱜᱼᱚᱭ ᱟᱵᱚ ᱛᱤᱱᱟᱹᱜ ᱛᱤᱱᱟᱹᱜ ᱫᱟᱨᱮ ᱵᱚᱱ ᱨᱚᱦᱚᱭ ᱫᱟᱲᱮᱭᱟᱜᱼᱟ ᱤᱱᱟᱹᱜ ᱜᱮ ᱡᱤᱣᱤ ᱾ ᱟᱨ ᱦᱤᱛᱳᱜ ᱧᱮᱞᱚᱜ ᱠᱟᱱᱟ ᱵᱤᱨ ᱵᱩᱨᱩ ᱠᱚᱨᱮ ᱡᱟᱦᱟᱸ ᱛᱤᱱᱟᱹᱜ ᱱᱚᱜᱼᱚᱭ ᱫᱟᱨᱮ ᱠᱚ ᱠᱤᱢᱵᱟ ᱦᱚᱜᱼᱚᱭ ᱦᱩᱰᱤᱧ ᱦᱩᱰᱤᱧ ᱫᱟᱨᱮ ᱨᱟᱱ ᱫᱟᱨᱮ ᱠᱚ ᱚᱱᱟ ᱠᱚᱦᱚᱸ ᱡᱩᱫᱤ ᱛᱟᱦᱮᱱ ᱠᱟᱱᱟ ᱠᱤᱱᱛᱩ ᱟᱵᱚ ᱦᱚᱭᱛᱚ ᱡᱷᱚᱛᱚ ᱦᱚᱲ ᱵᱟᱵᱚᱱ ᱴᱷᱤᱠᱟᱹᱭ ᱨᱮᱦᱚᱸ ᱚᱱᱟ ᱠᱷᱟᱛᱤᱨ ᱧᱮᱞᱚᱜ ᱠᱟᱱᱟ ᱟᱹᱰᱤ ᱜᱟᱱ ᱠᱷᱮᱛᱨᱮ ᱱᱚᱜᱚᱭ ᱵᱤᱨ ᱠᱚᱠᱚ ᱟᱛᱟᱨᱟᱜ ᱠᱟᱱ ᱛᱟᱵᱚᱣᱟ ᱦᱮᱸᱥᱮ ᱱᱚᱜᱼᱚ ᱱᱚᱝᱠᱟ ᱠᱟᱛᱮᱜ ᱦᱚᱸ ᱚᱱᱟ ᱠᱚ ᱟᱫᱚ ᱵᱟᱹᱭ ᱵᱟᱹᱭᱛᱮ ᱟᱫᱚ ᱟᱫ ᱤᱫᱤᱜ ᱠᱟᱱᱟ ᱡᱩᱫᱤᱭᱳ ᱛᱟᱦᱮᱸ ᱠᱟᱱᱟ ᱾ ᱱᱚᱣᱟ ᱠᱚᱨᱮ ᱦᱮᱸ ᱡᱩᱫᱤ ᱦᱭᱭ ᱛᱚ ᱡᱟᱦᱟᱸᱭ ᱜᱮ ᱠᱚ ᱧᱮᱞ ᱠᱟᱜᱼᱟ ᱠᱤᱱᱛᱩ ᱩᱱᱠᱩ ᱦᱚᱸ ᱚᱱᱠᱟᱱᱟᱜ ᱟᱫᱚ ᱯᱤᱪᱷᱟᱹ ᱛᱮᱦᱚᱸ ᱵᱟᱠᱚ ᱧᱟᱢᱼᱟ ᱾ ᱚᱱᱟ ᱠᱷᱮᱛᱛᱨᱮ ᱨᱮ ᱦᱚᱜᱼᱚᱭ ᱵᱤᱨ ᱵᱩᱨᱩ ᱠᱚᱨᱮ ᱡᱟᱦᱟᱸ ᱛᱤᱱᱟᱹᱜ ᱱᱩᱠᱩ ᱡᱤ ᱡᱤᱵ ᱡᱤᱭᱟᱹᱞᱤ ᱠᱚᱦᱚᱸ ᱩᱱᱠᱩ ᱦᱚᱸ ᱟᱫᱚ
ᱵᱟᱹᱭ ᱵᱟᱹᱭ ᱛᱮᱠᱚ ᱥᱟᱦᱟᱜ ᱠᱟᱱᱟ ᱠᱚ ᱟᱫᱚᱜ ᱠᱟᱱᱟ ᱠᱚ ᱮ ᱟᱛᱟᱨ ᱜᱩᱡᱩᱜ ᱠᱟᱱᱟ ᱠᱚ ᱱᱚᱜᱼᱚ ᱱᱚᱝᱠᱟ
ᱦᱳᱭ ᱟᱫᱚ ᱠᱚ ᱫᱟᱹᱲ ᱡᱚᱝ ᱠᱟᱱᱟ ᱦᱟᱱ ᱦᱟᱱᱛᱮ ᱱᱟᱛᱮ ᱟᱫᱚ ᱵᱟᱵᱚᱱ ᱧᱮᱞ ᱧᱟᱢᱮᱫ ᱠᱚᱣᱟ ᱟᱫᱚ ᱨᱟᱱ ᱫᱚ ᱦᱟᱸᱜ
ᱥᱮᱸᱜᱮᱞ ᱫᱚᱠᱚ ᱫᱷᱚᱨᱟᱼᱟ ᱟᱠᱚ ᱛᱮᱜᱮ ᱥᱮ ᱟᱡᱽᱟᱡᱽ ᱛᱮᱜᱮ ᱫᱷᱚᱨᱟᱜᱼᱟ ᱾
ᱟᱫᱚ ᱱᱚᱣᱟ ᱫᱚ ᱦᱟᱸᱜ ᱟᱵᱚᱨᱮᱱ ᱦᱚᱲ ᱠᱚᱜᱮ ᱡᱟᱦᱟᱸᱭ ᱠᱚ ᱢᱮᱱᱟᱜ ᱠᱚᱣᱟ ᱚᱱᱠᱟ ᱦᱚᱠᱩ ᱠᱩᱜᱮ ᱦᱟᱸᱜ ᱠᱚ ᱫᱷᱚᱨᱟᱣᱟᱜ ᱠᱟᱱᱟ ᱯᱟᱞᱮᱱ ᱦᱟᱸᱜ ᱵᱟᱝᱠᱷᱟᱱ ᱫᱚ ᱟᱡ ᱟᱡ ᱛᱮᱫᱚ ᱪᱮᱫ ᱠᱟᱨᱮ ᱫᱷᱚᱨᱟᱜᱼᱟ ᱦᱮᱸ ᱥᱮ ᱦᱳᱭ ᱟᱫᱚ ᱚᱱᱠᱟ ᱟᱢ ᱟᱢᱟᱜ ᱵᱟᱲᱟᱭ ᱞᱮᱠᱟᱛᱮ ᱡᱮ ᱱᱚᱣᱟ ᱟᱨᱚ ᱨᱮᱦᱮᱫ ᱨᱟᱱ ᱠᱚ ᱱᱚᱝᱠᱟᱱᱟᱜ ᱢᱮᱱᱟᱜᱼᱟ ᱥᱮᱢ ᱧᱮᱞ ᱟᱠᱟᱫᱼᱟ ᱱᱚᱝᱠᱟᱱᱟᱜ ᱠᱚ ᱟᱢ ᱵᱟᱲᱟᱭ ᱢᱮᱱᱟᱜ ᱛᱟᱢᱟ ᱠᱤ
ᱦᱮᱸ ᱢᱤᱫ ᱵᱟᱨ ᱫᱚ ᱚᱱᱠᱟᱱᱟᱜ ᱛᱚ ᱚᱱᱮ ᱚᱱᱟᱜᱮ ᱱᱟᱜ ᱵᱟᱨᱭᱟ ᱞᱮᱠᱟᱧ ᱮᱫᱟᱜ ᱡᱚᱛᱚ ᱫᱟᱨᱮ ᱨᱮᱜᱮ ᱦᱩᱭᱩᱜ ᱠᱟᱱᱟ ᱫᱟᱨᱮ ᱨᱮᱱᱟᱜ ᱤᱭᱟᱹ ᱫᱚ ᱢᱮᱱᱟᱜᱼᱟ ᱢᱮᱱᱠᱷᱟᱱ ᱵᱟᱵᱚᱱ ᱵᱟᱲᱟᱭᱟ ᱱᱚᱜᱼᱚ ᱱᱚᱣᱟ ᱦᱩᱭᱩᱜ ᱠᱟᱱᱟ ᱠᱟᱛᱷᱟ ᱠᱟᱱᱟ᱾
ᱦᱳᱭ ᱟᱫᱚ ᱵᱟᱵᱚᱱ ᱵᱟᱲᱟᱭᱮᱫ ᱛᱮ
ᱵᱤᱨ ᱨᱮᱫᱚ ᱚᱱᱠᱟᱱᱟᱜ ᱫᱟᱨᱮ ᱫᱚ ᱪᱮᱫ ᱢᱮᱱᱟᱜᱼᱟ ᱵᱤᱥᱤ ᱢᱟ ᱥᱟᱨᱡᱚᱢ ᱫᱟᱨᱮ ᱟᱨ ᱢᱟᱛᱠᱚᱢ ᱫᱟᱨᱮ
ᱦᱳᱭ ᱵᱤᱨ ᱠᱚᱨᱮ ᱫᱚ ᱦᱟᱸᱜ ᱱᱚᱜᱼᱚᱭ ᱥᱟᱨᱡᱚᱢ ᱫᱟᱨᱮ ᱢᱟᱛᱠᱚᱢ ᱫᱟᱨᱮ ᱚᱱᱟ ᱥᱟᱶᱛᱮ ᱥᱚᱱᱟᱡᱷᱩᱨᱤ ᱱᱚᱜᱼᱚᱭ ᱯᱚᱴᱟᱥ ᱠᱚ ᱡᱟᱦᱟᱸ ᱛᱤᱱᱟᱹᱜ ᱠᱚ ᱞᱟᱹᱭᱮᱫ ᱦᱟᱜ ᱚᱱᱟ ᱥᱟᱶᱛᱮ ᱮᱢᱟᱱ ᱮᱢᱟᱱᱟᱜ ᱢᱟᱛᱚ ᱢᱮᱱᱟᱜ ᱜᱮᱭᱟ ᱦᱟᱸᱜ ᱦᱮᱸ ᱟᱫᱚ ᱱᱤᱛᱚᱜ ᱫᱷᱟᱹᱵᱤᱡ ᱛᱮ ᱦᱳᱭ ᱵᱤᱨ ᱠᱚᱨᱮ ᱡᱩᱫᱤ ᱵᱚᱱ ᱧᱮᱞᱟ ᱵᱤᱨ ᱵᱩᱨᱩ ᱠᱚᱨᱮ ᱚᱱᱠᱟᱟᱜ ᱜᱮ ᱦᱟᱸᱜ ᱟᱭᱢᱟ ᱜᱟᱱ ᱱᱚᱜᱼᱚᱭ ᱫᱟᱨᱮ ᱠᱚ ᱛᱟᱦᱮᱸ ᱠᱟᱱᱟ ᱚᱱᱟ ᱠᱚᱛᱮ ᱡᱚ ᱵᱤᱞᱤ ᱵᱚᱱ ᱧᱟᱢᱮᱫᱼᱟ᱾ ᱦᱮᱸ ᱥᱮ ᱱᱚᱜᱼᱚ ᱱᱚᱣᱟ ᱡᱚᱼ ᱵᱤᱞᱤ ᱠᱚᱦᱚᱸ ᱟᱵᱚᱣᱟᱜ ᱡᱚᱢ ᱞᱮᱠᱷᱟᱱ ᱡᱮ ᱦᱚᱲᱢᱚ ᱠᱚᱨᱮ ᱡᱮ ᱠᱟᱹᱢᱤ ᱥᱮ ᱨᱳᱜᱽ ᱟᱡᱟᱨ ᱠᱷᱚᱱᱴ ᱴᱮᱠᱟᱣ ᱫᱟᱨᱟᱢ ᱛᱟᱦᱮᱸᱜ ᱱᱚᱜᱼᱚᱭ ᱥᱚᱥᱚ ᱧᱩᱛᱩᱢᱮᱢ ᱟᱸᱡᱚᱢ ᱵᱟᱲᱟ ᱟᱠᱟᱫ ᱜᱮᱭᱟ ᱥᱮ ᱵᱟᱝ?
ᱦᱮᱸ ᱦᱮᱸ ᱦᱮᱸ ᱟᱸᱡᱚᱢ ᱟᱠᱟᱱᱟ ᱧᱮᱞ ᱦᱚᱧ ᱧᱮᱞ ᱟᱠᱟᱫ ᱜᱮᱭᱟ᱾
ᱟᱪᱪᱷᱟ ᱟᱪᱪᱷᱟ ᱦᱳᱭ ᱦᱚᱸᱜᱼᱚ ᱱᱚᱝᱠᱟᱱᱟᱜ ᱡᱚ ᱠᱚᱦᱚᱸ ᱥᱮ ᱵᱤᱞᱤ ᱠᱚᱦᱚᱸ ᱛᱟᱦᱮᱱ ᱛᱟᱦᱮᱸᱜᱼᱟ ᱡᱚ ᱵᱤᱞᱤᱜ ᱛᱟᱦᱮᱸᱜᱼᱟ ᱟᱨ ᱡᱟᱝ ᱚᱱᱟ ᱚᱱᱟ ᱦᱚᱸ ᱟᱹᱰᱤ ᱠᱟᱹᱢᱤ ᱨᱮ ᱞᱟᱜᱟᱜ ᱟᱨᱠᱤ ᱚᱱᱟ ᱦᱚᱸᱠᱚ ᱞᱟᱜᱟᱣ ᱵᱟᱲᱟᱭ ᱛᱟᱦᱮᱸᱜᱼᱟ᱾ ᱦᱮᱸ ᱫᱷᱚᱨᱚ ᱱᱚᱜᱼᱚ ᱱᱚᱣᱟ ᱠᱚ ᱤᱭᱟᱹ ᱠᱚᱫᱚ ᱦᱟᱸᱜ ᱥᱚᱥᱚ ᱠᱚᱫᱚ ᱦᱟᱸᱜ ᱡᱮᱢᱚᱱ ᱞᱟᱡ ᱜᱷᱟᱣ ᱠᱚ ᱦᱳᱭᱛᱚ ᱱᱩᱠᱩ ᱚᱲᱟᱜ ᱨᱮᱱ ᱡᱤᱭᱟᱹᱞᱤ ᱠᱚ ᱡᱟᱦᱟᱸ ᱛᱤᱱᱟᱹᱜ ᱢᱮᱱᱟᱜ ᱠᱚᱣᱟ ᱥᱤᱢ ᱵᱚᱞᱚ ᱥᱩᱠᱨᱤ ᱵᱚᱞ ᱢᱮᱨᱚᱢ ᱵᱚᱞᱚ ᱱᱩᱠᱩ ᱠᱚᱣᱟᱜ ᱪᱮᱛᱟᱱ ᱞᱤᱭᱟᱹ ᱠᱚ ᱞᱟᱡ ᱠᱚ ᱜᱷᱟᱣ ᱞᱮᱱᱠᱷᱟᱱ ᱦᱟᱸᱜ ᱱᱚᱜᱼᱚ ᱱᱚᱝᱠᱟᱱᱟᱜ ᱥᱚᱥᱚ ᱚᱱᱟ ᱠᱚᱠᱚ ᱡᱚᱢ ᱦᱚᱪᱚ ᱞᱮᱠᱚ ᱠᱷᱟᱱ ᱜᱮ ᱮᱠᱫᱚᱢ ᱱᱟᱯᱟᱭᱚᱜᱼᱟ ᱚᱱᱟ ᱨᱮᱫᱚ ᱟᱫᱚ ᱠᱚᱱᱳ ᱰᱟᱠᱛᱟᱨᱟᱜ ᱨᱟᱱ ᱢᱩᱨᱜᱟᱹᱱ ᱫᱚ ᱦᱟᱸᱜ ᱵᱟᱭ ᱫᱚᱨᱠᱟᱨᱚᱜ ᱠᱟᱱᱟ᱾ ᱛᱟᱦᱮᱸᱜᱼᱟ ᱟᱫᱚ ᱱᱤᱛᱚᱜ ᱫᱷᱟᱹᱵᱤᱡ ᱛᱮ ᱧᱮᱞᱚᱜ ᱠᱟᱱᱟ ᱵᱤᱨ ᱠᱚᱨᱮ ᱦᱚᱸ ᱱᱚᱜᱼᱚ ᱱᱚᱝᱠᱟᱱᱟᱜ ᱦᱟᱸᱜ ᱟᱵᱚ ᱫᱟᱨᱮ ᱠᱚᱥᱮ ᱱᱚᱜᱼᱚ ᱱᱚᱝᱠᱟᱱᱟᱜ ᱡᱚ ᱠᱚ ᱟᱫᱚ ᱵᱟᱵᱚᱱ ᱧᱮᱞ ᱧᱟᱢ ᱫᱟᱲᱮᱭᱟᱜ ᱠᱟᱱᱟ᱾
ᱦᱩᱸ ᱦᱩᱸ ᱦᱩᱸ ᱟᱫ ᱤᱫᱤᱜ ᱠᱟᱱᱟ ᱵᱟᱹᱭ ᱵᱟᱹᱭᱛᱮ
ᱟᱫ ᱤᱫᱤᱜ ᱠᱟᱱᱟ ᱦᱳᱭ ᱟᱫᱚ ᱚᱱᱟ ᱵᱟᱫ ᱠᱚᱨᱮ ᱦᱚᱸ ᱚᱱᱟ ᱵᱟᱫ ᱠᱟᱛᱮᱜ ᱦᱚᱸ ᱟᱭᱢᱟ ᱨᱚᱠᱚᱢᱟᱜ ᱛᱟᱦᱮᱸ ᱠᱟᱱᱟ ᱡᱮᱢᱚᱱ ᱡᱚ ᱵᱤᱞᱤ ᱠᱚ ᱱᱚᱜ ᱚᱚᱭ ᱟᱸᱡᱚᱢ ᱵᱟᱲᱟ ᱟᱠᱟᱫ ᱜᱮᱭᱟᱢ ᱥᱮ ᱵᱟᱝ ᱦᱚᱜᱼᱚᱭ ᱛᱟᱨᱚᱯ ᱠᱚ
ᱦᱩᱸ ᱛᱟᱨᱚ ᱠᱚ ᱛᱤᱨᱤᱞ ᱠᱚ ᱛᱤᱨᱤᱞ ᱠᱚ
ᱦᱳᱭ ᱛᱤᱨᱤᱞ ᱠᱚ ᱦᱚᱜᱼᱚ ᱱᱚᱝᱠᱟᱱᱟᱜ ᱟᱫᱚ
ᱚ
ᱦᱳᱭ ᱟᱫᱚ ᱱᱚᱣᱟ ᱠᱚ ᱟᱯᱮ ᱥᱮᱫ ᱨᱮ ᱪᱮᱫ ᱞᱮᱠᱟ ᱱᱚᱣᱟ ᱠᱚ ᱧᱮᱞᱚᱜ ᱠᱟᱱ ᱜᱮᱭᱟ ᱥᱮ ᱟᱫ ᱪᱟᱵᱟ ᱠᱟᱱᱟ ᱱᱚᱜ ᱱᱚᱣᱟ ᱫᱟᱨᱮ ᱠᱚ
ᱯᱨᱟᱭ ᱩᱞ ᱠᱟᱱᱴᱷᱟᱲ ᱱᱚᱣᱟ ᱛᱤᱨᱤᱞ ᱛᱟᱨᱚᱯ ᱠᱚᱫᱚ ᱵᱟᱹᱱᱩᱜ ᱟᱱᱟ ᱛᱤᱨᱤᱞ ᱠᱚ ᱛᱟᱹᱨᱚᱵ ᱠᱚ ᱢᱮᱨᱞᱮᱡ ᱠᱚ ᱱᱚᱜᱼᱚ ᱱᱚᱣᱟ ᱠᱚᱫᱚ ᱵᱟᱹᱱᱩᱜᱼᱟ ᱚᱱᱟ ᱫᱚ ᱵᱤᱨ ᱫᱤᱥᱚᱢ ᱠᱚᱨᱮ ᱜᱮ ᱦᱩᱭᱩᱜᱼᱟ᱾ ᱟᱫᱚ ᱱᱚᱛᱮ ᱫᱚ ᱚᱱᱟ ᱢᱟᱞ ᱛᱚ ᱱᱟᱢᱟᱞ ᱫᱤᱥᱚᱢ ᱨᱮᱫᱚ ᱱᱛᱮ ᱫᱚ ᱥᱩᱫᱩ ᱚᱱᱟ ᱡᱚᱡᱚ